ᱦᱮᱞᱳ ᱦᱮᱸ ᱦᱮᱞᱳ
ᱵᱟᱝ ᱟᱡᱸᱚᱢ ᱧᱟᱢᱚᱜ ᱠᱟᱱᱟ ᱥᱮ?
ᱚ ᱨᱚᱲ ᱟᱸᱡᱚᱢᱚᱜ ᱠᱟᱱᱟ ᱟᱹᱞᱤᱧᱟᱜ ᱵᱟᱵᱤᱱ ᱟᱸᱡᱚᱢ ᱮᱫᱟ?
ᱦᱩᱸ-ᱦᱩᱸ ᱱᱤᱛᱚᱜ ᱫᱚ ᱟᱸᱡᱚᱢᱚᱜ ᱠᱟᱱᱟ᱾
ᱚᱸ ᱛᱚ ᱱᱟᱯᱟᱭ ᱵᱟᱲᱟ ᱜᱮᱭᱟᱵᱤᱱ?
ᱦᱮᱸ-ᱦᱮᱸ ᱱᱟᱯᱟᱭ ᱜᱮ ᱟᱯᱮ ᱫᱚᱼᱼ
ᱦᱩᱸ ᱟᱞᱮ ᱦᱚᱸ ᱱᱟᱯᱟᱭ ᱵᱟᱲᱟ ᱜᱮ᱾
ᱳᱻ
ᱩᱸᱦ
ᱫᱟᱜ ᱵᱟᱲᱟᱭᱟᱭ ᱥᱮ ᱵᱟᱝ ᱚᱱᱛᱮ?
ᱦᱮᱸ ᱫᱟᱜ ᱵᱟᱲᱟᱭᱟ ᱦᱟᱞᱠᱟ-ᱦᱟᱞᱠᱟ ᱧᱚᱜ ᱢᱚᱫᱽᱫᱷᱮᱭ ᱡᱚᱨᱚᱭᱫᱟᱭ ᱱᱤᱛᱚᱜ ᱫᱚ, ᱟᱯᱮᱥᱮᱫ ᱜᱮ ᱪᱮᱫ ᱠᱟ ᱫᱟᱜ ᱠᱮᱫᱟᱭ?
ᱚᱸ ᱱᱚᱛᱮ ᱦᱚᱸᱭ ᱫᱟᱜᱮᱫ ᱜᱮᱭᱟ ᱵᱷᱟᱜᱤ ᱜᱮ᱾
ᱛᱟᱦᱚᱞᱮ ᱦᱩᱞ ᱢᱟᱦᱟ ᱠᱚ ᱪᱮᱫᱠᱟ ᱢᱟᱱᱟᱣ ᱦᱩᱭᱮᱱᱟ?
ᱦᱩᱞ ᱢᱟᱦᱟ ᱤᱱᱠᱟᱹ ᱪᱷᱳᱴ-ᱠᱷᱟᱴᱳ ᱵᱷᱟᱵᱛᱮ᱾
ᱦᱚᱨ ᱛᱮ᱾
ᱦᱳᱭ ᱚᱱᱮ ᱫᱟᱜ ᱜᱮᱜᱟᱭ ᱛᱚ ᱚᱱᱟ ᱠᱷᱟᱹᱛᱤᱨ ᱛᱮ ᱰᱤᱥᱴᱟᱵ ᱧᱚᱜ ᱮᱱᱟ᱾
ᱦᱮᱸ ᱱᱚᱛᱮ ᱦᱚᱸ ᱠᱟᱹᱡ ᱟᱞᱮᱥᱮᱫ ᱦᱚᱸ ᱠᱟᱹᱡ ᱰᱤᱥᱴᱟᱵ ᱱᱟ ᱛᱚ, ᱮᱢᱚᱱᱼᱼ ᱴᱟᱭᱤᱢ ᱨᱮ ᱫᱟᱜ ᱦᱮᱡ ᱮᱱᱟ, ᱟᱫᱚ ᱟᱞᱮᱥᱮᱫ ᱦᱚᱸ ᱚᱱᱠᱟ ᱜᱮ ᱟᱨᱠᱤ ᱯᱩᱡᱟᱹ ᱵᱟᱥᱟᱼᱼ ᱴᱟᱭᱤᱢ ᱦᱩᱭᱱᱟ ᱚᱱᱟ ᱦᱚᱸ ᱦᱩᱭᱱᱟ ᱚᱱᱟ ᱠᱤᱪᱷᱩᱜᱟᱱ ᱯᱚᱨᱮ ᱦᱚᱸ ᱫᱟᱜ ᱦᱮᱸᱡ ᱮᱱᱟ, ᱟᱫᱚ ᱡᱟᱦᱟᱸᱼᱼ ᱠᱟᱹᱡ ᱪᱷᱳᱴᱳ ᱠᱟᱪᱷᱩ ᱚᱱᱩᱴᱷᱟᱱ ᱛᱟᱦᱮᱸ ᱠᱟᱱᱟ ᱚᱱᱟ ᱠᱚᱦᱚᱸ ᱵᱟᱝ ᱜᱟᱱ ᱞᱮᱱᱟ᱾
ᱚᱸᱻ ᱱᱤᱛᱚᱜ ᱦᱚᱸᱭ ᱫᱟᱜᱮᱫ ᱜᱮᱭᱟ ᱚᱱᱛᱮ?
ᱦᱮᱸ ᱱᱤᱛᱚᱜ ᱦᱚ ᱫᱟᱜ ᱮᱫ ᱜᱮᱭᱟᱭ᱾
ᱚᱸ
ᱦᱩᱸ
ᱛᱟᱦᱞᱮ ᱪᱟᱞᱟ ᱞᱮᱱᱟᱯᱮ ᱦᱩᱞ ᱢᱟᱦᱟ ᱧᱮᱞ?
ᱦᱮᱸ ᱪᱟᱞᱟᱣ ᱦᱳᱭ ᱞᱮᱱ ᱛᱟᱦᱮᱸᱜ
ᱚᱸ ᱵᱷᱟᱹᱜᱤ
ᱦᱮᱸ ᱦᱮᱸ ᱛᱳ ᱱᱤᱛᱚᱜ ᱪᱮᱜ ᱠᱚᱯᱮ ᱪᱤᱠᱟᱹ ᱵᱟᱲᱟᱭᱮᱜ-ᱟ?
ᱚᱸ ᱟᱨ ᱵᱩᱨᱩ ᱵᱚᱸᱜᱟ ᱧᱮᱞ ᱵᱟᱯᱮ ᱪᱟᱞᱟᱣ-ᱟ?
ᱦᱮᱸ ᱪᱟᱞᱟᱜ ᱦᱩᱭᱩᱜ ᱞᱟᱹᱜᱤᱜ ᱵᱩᱨᱩ ᱵᱚᱸᱜᱟ ᱧᱮᱞ᱾
ᱦᱩᱸ ᱥᱚᱱᱤᱵᱟᱨ ᱛᱚ,
ᱵᱟᱝ ᱨᱩᱵᱤᱵᱟᱨ ᱦᱤᱞᱳᱜ,
ᱦᱚᱸ
ᱟᱯᱮ ᱪᱟᱞᱟᱜ ᱠᱟᱱᱟ ᱯᱮ?
ᱟᱞᱮ-ᱱ ᱦᱟᱯᱮ ᱚᱲᱟᱜ ᱦᱚᱲ ᱪᱮᱜ ᱠᱚ ᱞᱟᱹᱭ ᱮᱜ-ᱟ᱾ ᱚᱲᱟᱜ ᱦᱚᱲ ᱠᱚ ᱪᱟᱞᱟᱜ ᱠᱟᱱᱟ ᱥᱮ ᱵᱟᱝᱟ᱾ ᱦᱮᱸ
ᱚᱸ ᱯᱷᱮᱢᱮᱞᱤ ᱥᱟᱞᱟᱜ ᱪᱟᱞᱟᱜ ᱠᱟᱱᱟ ᱠᱚ ᱯᱩᱨᱟᱹ ᱯᱷᱮᱢᱮᱞᱤ, ᱚᱸ
ᱯᱷᱮᱢᱮᱞᱤ ᱥᱟᱞᱟᱜ ᱜᱮ᱾
ᱛᱟᱦᱚᱞᱮ ᱜᱟᱨᱤᱯ ᱮᱸ ᱮᱨᱮᱸᱧᱡᱼᱼ ᱦᱟᱸ ᱟᱞᱮ ᱫᱚ ᱜᱟᱛᱮ ᱜᱤᱫᱽᱨᱟᱹ ᱠᱚ ᱢᱮᱱᱟᱜ ᱠᱚᱛᱟᱞᱮᱭᱟ ᱟᱹᱰᱤ ᱟᱥᱛᱟᱢ ᱫᱚᱥ-ᱯᱚᱱᱨᱚ ᱡᱚᱱ ᱞᱮ ᱦᱳᱭᱩᱜ-ᱟ᱾
ᱚᱻ
ᱦᱩᱸ ᱛᱚ ᱜᱟᱹᱰᱤ ᱠᱚᱯᱮ ᱮᱨᱮᱡ ᱠᱟᱱ ᱜᱮᱭᱟ ᱛᱚ ᱱᱤᱛᱚᱜ ᱜᱟᱹᱰᱤ ᱠᱚ ᱵᱟᱢ ᱧᱟᱯᱟᱢ ᱠᱟᱱᱟ ᱟᱫᱚ ᱟᱞᱮ ᱦᱚᱸᱼᱼ ᱜᱟᱹᱲᱤ ᱵᱟᱞᱟ ᱟᱹᱣᱨᱤ ᱞᱮ ᱧᱟᱢᱟ
ᱛᱚ ᱜᱚᱴᱟ ᱠᱚ ᱞᱟᱹᱭᱫᱟ ᱜᱟᱹᱲᱤ ᱵᱩᱠᱤᱝ ᱠᱚᱨᱟ ᱜᱮ ᱢᱮᱱᱟᱜᱼᱟ ᱚᱱᱟ ᱚᱱᱟ ᱠᱷᱟᱹᱛᱤᱨ ᱠᱟᱹᱡᱼᱼ ᱯᱟᱸᱡᱟ ᱵᱟᱲᱟ ᱦᱩᱭᱩᱜ ᱠᱟᱱᱟ ᱟᱨ ᱫᱚᱢᱮ ᱦᱚᱸ ᱜᱟᱹᱲᱤ ᱵᱷᱟᱲᱟ ᱠᱚ ᱞᱮᱭᱫᱟ ᱛᱤᱱ ᱦᱟᱡᱟᱨ ᱚᱝᱠᱟ ᱠᱚ ᱞᱟᱹᱭᱫᱟ
ᱢᱟᱱᱮ ᱥᱟᱺᱜᱤᱧ ᱜᱮᱭᱟ ᱥᱮ ᱪᱮᱜ ᱟᱯᱮ ᱚᱱᱛᱮ ᱠᱷᱚᱱᱼᱼ
ᱦᱳᱭ ᱥᱟᱺᱜᱤᱧ ᱫᱚ ᱦᱟᱞᱠᱟ ᱥᱟᱺᱜᱤᱧ ᱧᱚᱜ ᱜᱮᱭᱟ
ᱚᱻ
ᱟᱨ ᱟᱯᱮ ᱟᱯᱮ ᱚᱸᱰᱮ ᱠᱷᱟᱱ ᱫᱚ ᱛᱤᱱᱟᱹᱜ ᱜᱟᱱ ᱥᱟᱺᱜᱤᱧᱚᱜᱼᱟ ᱢᱟᱱᱮ ᱛᱤᱱᱟᱹᱜ ᱥᱩᱨᱩᱜᱼᱟ
ᱟᱞᱮ ᱫᱚ ᱥᱟᱺᱜᱤᱧᱚᱜ ᱜᱮᱭᱟ ᱰᱷᱮᱨ ᱜᱮᱼᱼ
ᱛᱤᱱᱟᱹᱜ ᱜᱟᱱᱼᱼ
ᱛᱟᱣ ᱛᱤᱱᱟᱹᱜ ᱜᱟᱱᱼᱼ ᱩᱱᱟᱜ ᱫᱚ ᱤᱧ ᱦᱚᱸ ᱵᱟᱹᱧ ᱞᱮᱭ ᱫᱟᱲᱮᱭᱟᱜ ᱠᱟᱱᱟ ᱠᱟᱨᱚᱱ ᱤᱧ ᱦᱚᱸ ᱵᱟᱹᱧ ᱧᱮᱞ ᱵᱟᱲᱟ ᱟᱠᱟᱜᱼᱟ ᱞᱟᱦᱟ ᱠᱚ ᱛᱮᱼᱼ
ᱚᱻ
ᱟᱯᱮ ᱫᱚ ᱚᱠᱟ ᱦᱤᱞᱳᱜ ᱯᱮ ᱪᱟᱞᱟᱜ ᱠᱟᱱᱟ
ᱥᱚᱱᱤᱵᱟᱨ
ᱥᱚᱱᱤᱵᱟᱨ
ᱦᱩᱸ
ᱚᱸ
ᱥᱚᱱᱤ ᱵᱟᱨ ᱦᱤᱞᱳᱜ
ᱚ ᱱᱮ ᱚᱠᱟ ᱚᱠᱛᱚ ᱯᱮ ᱪᱟᱞᱟᱜᱼᱟ ᱦᱟᱸᱜ ᱥᱚᱱᱤᱵᱟᱨᱼᱼ
ᱦᱮᱸ
ᱚᱠᱟ ᱚᱠᱛᱚ ᱥᱚᱢᱚᱡ ᱯᱮ ᱩᱸᱰᱩᱠᱚᱜᱼᱟ ᱚᱲᱟᱜ ᱠᱷᱚᱡᱼᱼ
ᱟᱻᱢ ᱛᱤᱱᱟᱹᱜ ᱟᱴᱴᱟ ᱱᱚᱴᱟᱼᱼ
ᱟᱴᱴᱟ ᱱᱚᱴᱟ ᱟᱹᱰᱤ ᱩᱥᱟᱹᱨᱟ ᱧᱚᱜᱚᱜ ᱯᱮ ᱩᱸᱰᱩᱜᱚᱜᱼᱼ ᱠᱚᱸᱫᱚ ᱦᱟᱸᱰᱮ ᱥᱟᱺᱜᱤᱧ ᱦᱚᱛᱮᱡ ᱛᱮ ᱚᱸᱰᱮ ᱩᱥᱟᱹᱨᱟᱜᱼᱼ ᱦᱮᱸ ᱟᱫᱚ ᱩᱥᱟᱹᱨᱟ ᱧᱚᱜ ᱜᱮ ᱳᱸᱰᱳᱜ ᱦᱚᱸ ᱫᱚᱨᱠᱟᱨ ᱱᱮᱛᱟᱨ ᱫᱤᱱ ᱫᱚ ᱚᱝᱠᱟ ᱫᱟᱜ ᱡᱟᱹᱲᱤᱼᱼ
ᱦᱮᱸ ᱟᱨᱦᱚᱸ ᱩᱱ ᱦᱤᱞᱚᱜ ᱡᱩᱫᱤ ᱫᱟᱜᱟᱭᱼᱼ
ᱦᱮᱸ ᱟᱫᱚ ᱚᱸᱰᱮ ᱫᱚ ᱩᱢᱩᱞ ᱡᱟᱭᱜᱟ ᱠᱚ ᱛᱚ ᱵᱟᱹᱱᱩᱜᱼᱟ ᱡᱮᱢ ᱩᱢᱩᱞᱚᱜᱼᱟ ᱢᱮᱱ ᱛᱮᱫᱼᱼ ᱟᱫᱚ ᱵᱩᱨᱩ ᱫᱷᱟᱨᱮ ᱛᱚ ᱟᱫᱚ ᱚᱲᱟᱜ ᱠᱚ ᱦᱚᱸ ᱵᱟᱹᱱᱩᱜᱼᱟ ᱚᱲᱟᱜ ᱠᱚ ᱢᱮᱱᱟᱜ ᱨᱮᱦᱚᱸ ᱠᱟᱹᱡ ᱥᱟᱺᱜᱤᱧ ᱧᱚᱜ ᱜᱮᱭᱟ ᱟᱹᱛᱩ ᱠᱚᱫᱚ ᱾ ᱦᱩᱸ ᱱᱚᱣᱟ ᱱᱚᱣᱟ ᱫᱷᱟᱨᱮ ᱵᱟᱲᱟ ᱠᱷᱟᱛ ᱫᱚ ᱦᱮᱸ ᱞᱟᱦᱟ ᱛᱮ ᱪᱟᱞᱟᱣ ᱵᱟᱲᱟ ᱦᱩᱭ ᱠᱟᱱᱟ ᱾
ᱦᱮᱸ ᱚᱱᱟ ᱵᱩᱨᱩ ᱜᱮ ᱥᱮ ᱟᱨ ᱦᱚᱸ ᱮᱴᱟᱜ ᱮᱴᱟᱜ?
ᱮᱴᱟᱜ ᱵᱩᱨᱩ ᱠᱚ ᱦᱚᱸ ᱪᱟᱞᱟᱣ ᱵᱟᱲᱟ ᱦᱩᱭ ᱟᱠᱟᱱᱟ ᱦᱟᱹᱛᱤᱢᱟᱨᱟᱜ ᱵᱩᱨᱩ ᱛᱟᱨᱯᱚᱨ ᱚᱱᱟᱼᱼ ᱪᱮᱛᱚᱱ ᱰᱩᱝᱨᱤᱼᱼ ᱛᱟᱯᱚᱨ ᱜᱟᱜᱟᱲ ᱜᱟᱰᱟ ᱥᱩᱱᱟᱹᱢ ᱚᱱᱟ ᱦᱚᱸ ᱪᱟᱞᱟᱣ ᱦᱩᱭ ᱟᱠᱟᱱᱟ ᱾ ᱪᱟᱞᱟᱣ ᱵᱟᱲᱟ ᱠᱟᱱᱟ ᱵᱮᱱ ᱟᱹᱵᱤᱱ?
ᱤᱧ ᱫᱚ ᱚᱠᱟ ᱨᱮ ᱦᱚᱸ ᱵᱟᱹᱧ ᱪᱟᱞᱟᱣ ᱟᱠᱟᱱᱟ ᱞᱩᱜᱩᱵᱩᱨᱩᱧ ᱪᱟᱞᱟᱣ ᱟᱠᱟᱱᱟ ᱾
ᱦᱮᱸ ᱛᱚ ᱚᱸᱰᱮ ᱪᱮᱫᱠᱟ ᱢᱟᱱᱮ ᱦᱩᱭᱩᱜ ᱜᱮᱭᱟ ᱞᱩᱜᱩᱼᱵᱩᱨᱩ ᱪᱮᱫᱠᱟ ᱚᱱᱮᱼᱼ
ᱦᱮᱸᱜ
ᱞᱩᱜᱩᱼᱵᱩᱨᱩ ᱢᱟᱱᱮ ᱪᱮᱫᱠᱟ ᱢᱟᱱᱮ ᱦᱚᱲ ᱠᱚ ᱪᱮᱫᱠᱟ ᱠᱚ ᱦᱮᱡᱩᱜ ᱜᱮᱭᱟ?
ᱚᱸᱰᱮ ᱦᱚᱲ ᱵᱷᱟᱜᱮ ᱠᱚ ᱪᱟᱞᱟᱜ ᱜᱮᱭᱟ ᱜᱳᱴᱟ ᱫᱩᱱᱤᱭᱟᱹ ᱨᱮᱱ ᱦᱚᱲ ᱠᱚ ᱦᱤᱡᱩᱜ ᱜᱮᱭᱟ ᱥᱩᱫᱷᱩ ᱥᱟᱱᱛᱟᱲ ᱠᱚᱦᱚᱸ ᱾ ᱟᱨ ᱯᱩᱡᱟᱹ ᱠᱚ ᱦᱚᱸ ᱪᱮᱛᱟᱱ ᱨᱮ ᱦᱚᱸ ᱠᱚ ᱯᱩᱡᱟᱹ ᱜᱮᱭᱟ ᱠᱚᱨᱮ ᱦᱚᱸᱠᱚ ᱯᱩᱡᱟᱹᱭ ᱜᱮᱭᱟ, ᱠᱷᱩᱵ ᱵᱷᱟᱜᱤ ᱜᱮ ᱦᱩᱭᱩᱜ ᱜᱮᱭᱟ ᱾
ᱟᱨ ᱱᱤᱛᱚᱜ ᱦᱟᱸᱜ ᱫᱚ ᱟᱹᱰᱤ ᱥᱟᱺᱜᱤᱧᱚᱜ ᱠᱟᱱᱟ ᱥᱮ ᱟᱫᱚ ᱠᱟᱹᱡ ᱵᱚᱰᱟᱨ ᱯᱚᱨᱚᱢ ᱠᱚ ᱪᱟᱞᱟᱜ ᱦᱩᱭᱩᱜ
ᱢᱟᱱᱮ ᱞᱩᱜᱩ ᱵᱩᱨᱩ ᱫᱚ ᱟᱞᱮ ᱥᱮᱱ ᱠᱷᱚᱱ ᱦᱚᱸ ᱥᱟᱺᱜᱤᱧ ᱜᱮᱭᱟ, ᱟᱫᱚ ᱪᱮᱫ ᱜᱟᱹᱰᱤ ᱠᱚᱠᱚ ᱟᱲᱟᱜ ᱜᱮᱭᱟ ᱛᱚ ᱚᱱᱟᱛᱮ ᱾
ᱟᱫᱚ ᱵᱟᱥ ᱛᱮᱜᱮ ᱪᱟᱞᱟᱜ ᱵᱷᱟᱜᱮᱭᱟ? ᱡᱟᱦᱟᱸ ᱴᱩᱨᱤᱥᱴ ᱵᱟᱥ ᱠᱚ ᱵᱟᱠᱚ ᱟᱲᱟᱜ ᱜᱮᱭᱟ ᱚᱱᱟᱛᱮᱜᱮ ᱪᱟᱞᱟᱜ ᱵᱷᱟᱜᱮᱭᱟ?
ᱦᱳᱭ ᱦᱳᱭ ᱚᱱᱟ ᱛᱮᱜᱮᱞᱮ ᱪᱟᱞᱟᱣ ᱞᱮᱱ ᱛᱟᱦᱮᱸᱱ ᱾
ᱦᱩᱸ ᱱᱤᱡᱮᱨᱟᱜ ᱵᱷᱟᱲᱟ ᱛᱮᱫᱚ ᱟᱹᱰᱤ ᱟᱥᱛᱟᱢ ᱠᱷᱚᱨᱚᱪᱚᱜᱼᱟ ᱵᱷᱟᱲᱟ ᱫᱚᱧ ᱪᱟᱞᱟᱜᱼᱟ, ᱩᱸ
ᱚᱱᱟ ᱜᱮᱛᱚ᱾ ᱛᱟᱦᱚᱞᱮ ᱱᱤᱭᱟᱹ ᱵᱚᱪᱚᱨᱮᱢ ᱪᱟᱞᱣ ᱞᱮᱱᱟ ᱞᱩᱜᱩᱵᱩᱨᱩ?
ᱵᱟᱝ ᱪᱟᱞᱟᱣ ᱦᱩᱭ ᱠᱟᱱᱟ ᱢᱤᱫ ᱫᱷᱟᱣ ᱚᱸᱰᱮ ᱫᱚ, ᱵᱟ
ᱚ᱾
ᱟᱫᱚ ᱪᱟᱞᱟᱜ ᱪᱟᱞᱟᱜ ᱢᱚᱱᱮ ᱦᱩᱭᱩᱜ ᱠᱟᱱᱟ ᱡᱩᱫᱤ ᱚᱠᱛᱚ ᱠᱚ ᱧᱟᱢᱚᱜ ᱠᱷᱟᱡ ᱪᱟᱞᱟᱜ ᱦᱩᱭᱩᱜᱼᱟ ᱾
ᱚ᱾
ᱦᱩᱸ᱾ ᱚᱸ᱾
ᱚᱝ ᱟᱨ ᱚᱠᱟ ᱠᱚᱨᱮᱢ ᱧᱮᱞ ᱠᱟᱟᱜᱼᱟ?
ᱟᱨ ᱚᱱᱛᱮ ᱪᱟᱞᱟᱣ ᱦᱩᱭ ᱠᱟᱱᱟ ᱠᱷᱟᱸᱫᱷᱟᱨᱟᱱᱤ ᱛᱟᱯᱚᱨ ᱵᱟᱲᱮ ᱯᱟᱛᱟ ᱚᱱᱟ ᱠᱚᱨᱮ ᱯᱚᱨᱚᱵᱽ ᱟᱨᱠᱤ ᱯᱟᱹᱰᱣᱟᱹ ᱯᱟᱛᱟ ᱵᱤᱱ ᱟᱸᱡᱚᱢ ᱠᱟᱜ ᱚᱱᱟ ᱯᱟᱹᱱᱰᱣᱟᱹ ᱯᱟᱛᱟ?
ᱵᱟᱝ ᱦᱚᱛᱚ ᱾
ᱚᱱᱟ ᱫᱚ ᱱᱮ ᱥᱟᱠᱨᱟᱛ ᱥᱚᱢᱳᱡ ᱦᱩᱭᱩᱜᱼᱟ ᱾ ᱚᱱᱟ ᱥᱟᱠᱨᱟᱛ ᱚᱱᱮ ᱠᱤᱪᱷᱩ ᱫᱤᱱ ᱵᱟᱨ ᱫᱤᱱ ᱜᱟᱱ ᱯᱚᱨ ᱦᱩᱭᱩᱜᱼᱟ ᱚᱱᱟ ᱫᱚ, ᱚᱱᱟ ᱦᱚᱸ ᱥᱟᱺᱜᱤᱧ ᱜᱮ᱾ ᱦᱮᱸ ᱱᱤᱭᱟᱹ ᱫᱷᱟᱣ ᱪᱟᱞᱟᱣ ᱦᱩᱭ ᱞᱮᱱ ᱛᱟᱦᱮᱸᱱᱟ ᱯᱟᱴᱟ ᱵᱤᱸᱫᱟᱹ, ᱚ ᱚᱱᱠᱟ ᱜᱮ ᱫᱟᱜ ᱠᱮᱫ ᱟᱭ ᱯᱟᱴᱟ ᱵᱤᱸᱫᱟᱹ ᱚᱝᱠᱟ ᱫᱟᱜ ᱢᱟᱱᱮ ᱠᱟᱹᱡ ᱡᱟᱞᱟ ᱧᱚᱜ ᱜᱮᱭᱟ ᱱᱚᱝᱠᱟ ᱜᱮ ᱡᱩᱫᱤ ᱫᱟᱜ ᱟᱭ ᱦᱩᱸ ᱜᱟᱡᱮ ᱠᱟᱹᱡ ᱞᱚᱥᱚᱫ ᱞᱚᱥᱚᱫ ᱧᱚᱜ ᱜᱮᱭᱟ ᱾ ᱛᱚ ᱢᱟᱱᱮ ᱫᱟᱜ ᱠᱮᱫ ᱨᱮᱦᱚᱸᱭ ᱡᱟᱛᱨᱟ ᱠᱚᱫᱚ ᱦᱩᱭᱮᱧ ᱜᱮᱭᱟ ᱵᱷᱟᱜᱤ ᱠᱚ ᱦᱚᱲ ᱢᱮᱱᱟᱜᱼᱟ ᱫᱟᱜ ᱫᱟᱜ ᱛᱮᱦᱚᱸ᱾ ᱢᱟᱱᱮ ᱩᱱ ᱥᱚᱢᱚᱭ ᱫᱚ ᱠᱟᱹᱡ ᱫᱟᱜ ᱠᱚᱢ ᱠᱟᱫᱟᱭ ᱱᱚᱝᱠᱟ ᱜᱮ ᱾
ᱚ᱾
ᱵᱟᱨ ᱴᱷᱮᱡ ᱦᱩᱭᱩᱜᱼᱟ ᱛᱚ ᱢᱤᱫᱴᱟᱝ ᱦᱟᱭ ᱤᱥᱠᱩᱞ ᱰᱟᱹᱦᱤ ᱴᱷᱮᱡ ᱟᱨ ᱢᱤᱫᱴᱟᱝ ᱡᱟᱦᱟᱸ ᱯᱚᱨᱚᱵᱽ ᱦᱩᱭᱩᱜ ᱫᱚ ᱡᱟᱦᱟᱸ ᱯᱟᱴᱟ ᱵᱤᱸᱫᱟᱹ ᱡᱟᱦᱟᱸ ᱢᱮᱞᱟ ᱚᱸᱰᱮ ᱢᱤᱫᱴᱟᱝ ᱦᱩᱭᱩᱜᱼᱟ ᱾
ᱚ᱾
ᱰᱟ ᱟᱹᱵᱤᱱ ᱦᱮᱡ ᱵᱟᱲᱟ ᱠᱟᱱᱟ ᱵᱤᱱ ᱧᱮᱞ?
ᱤᱧ ᱢᱟ ᱵᱟᱹᱧ ᱪᱟᱞᱟᱣ ᱵᱟᱲᱟ ᱠᱟᱱ ᱾
ᱟᱛᱚ ᱱᱤᱭᱟᱹ ᱫᱷᱟᱣ ᱵᱤᱱ ᱦᱤᱡᱤᱜ ᱟᱛᱚ?
ᱦᱮᱸ?
ᱱᱤᱭᱟᱹ ᱫᱷᱟᱣ ᱵᱤᱱ ᱦᱤᱡᱩᱜᱼᱟ ᱛᱚ ᱧᱮᱞ?
ᱪᱮᱫ ᱯᱟᱴᱟᱵᱤᱫᱟᱹ?
ᱦᱳᱭ ᱯᱟᱴᱟᱵᱤᱸᱫᱟᱹ
ᱧᱮᱞ ᱦᱩᱭᱩᱜᱼᱟ ᱦᱟᱯᱮᱱ ᱥᱚᱢᱚᱭ ᱧᱟᱢᱚᱜ ᱠᱷᱟᱱ᱾
ᱦᱩᱸ ᱦᱩᱸ ᱟᱫᱚ ᱥᱚᱢᱚᱭ ᱴᱷᱮᱡ ᱜᱮᱛᱚ ᱜᱚᱲᱟ ᱫᱚ᱾
ᱦᱳᱭᱛᱚ ᱚᱱᱟ ᱜᱮᱛᱚ ᱟᱨ ᱫᱟᱨᱟᱭ ᱡᱩᱫᱤ ᱦᱮᱸ ᱵᱟᱝ ᱜᱟᱱᱚᱜᱼᱟ ᱚᱱᱠᱟ ᱛᱮᱫᱚ᱾ ᱫᱟᱜᱟᱭ ᱥᱮ ᱪᱮᱫ ᱱᱤᱭᱟᱹ ᱫᱷᱟᱣ ᱢᱟ
ᱦᱟᱸᱱᱮ ᱪᱞᱟᱣᱮᱱ ᱥᱮᱨᱢᱟ ᱦᱚᱸᱛᱚ ᱫᱟᱜ ᱠᱮᱫᱟᱭ ᱟᱫᱚ ᱩᱱᱫᱚ ᱫᱩᱨᱜᱟᱹ ᱯᱩᱡᱟᱹ ᱯᱚᱨ ᱦᱩᱭᱩᱜ ᱟᱛᱚ᱾
ᱦᱳᱭᱛᱚ ᱫᱩᱨᱜᱟᱹ ᱯᱩᱡᱟᱹ ᱯᱚᱨ ᱜᱮᱛᱚ᱾
ᱟᱫᱚ ᱩᱱ ᱥᱚᱢᱚᱡ ᱫᱚ ᱫᱟᱜ ᱦᱚᱸ ᱫᱟᱜ ᱠᱮᱫᱟᱭ, ᱟᱨ ᱱᱮᱛᱟᱨ ᱫᱚ ᱠᱳᱱᱳ ᱟᱵᱚᱦᱟᱣᱟ ᱨᱮᱱᱟᱜ ᱜᱮᱨᱮᱱᱴᱤ ᱵᱟᱹᱱᱩᱜ ᱱᱤᱛ ᱫᱚ ᱥᱟᱠᱨᱟᱛ ᱠᱚᱨᱮᱱ ᱫᱤᱱ ᱞᱮᱠᱟ ᱦᱚᱸ ᱫᱟᱜ ᱮᱫ ᱜᱮᱭᱟᱭ᱾
ᱱᱮᱛᱟᱨ ᱫᱤᱱ ᱫᱚ ᱢᱟᱱᱮ ᱠᱳᱱᱚ ᱴᱷᱤᱠ ᱜᱮ ᱵᱟᱹᱱᱩᱜ ᱟᱠᱟᱫᱟ ᱟᱨ ᱨᱮᱱᱟᱜ ᱠᱚᱱᱳ ᱴᱟᱭᱤᱢ ᱦᱚᱸ ᱵᱟᱹᱱᱩᱜᱼᱟ ᱪᱮᱫ ᱦᱚᱸ ᱵᱟᱝ-ᱟ᱾
ᱦᱮᱸ ᱦᱮᱸ ᱴᱟᱴᱠᱟ ᱜᱮ ᱫᱟᱜ ᱚᱜ ᱠᱟᱜᱼᱟᱭ᱾
ᱨᱟᱵᱟᱝ ᱫᱤᱱ ᱦᱚᱭ ᱫᱟᱜ ᱮᱭᱟᱜᱼᱟ᱾
ᱦᱮᱸ ᱟᱫᱚ ᱧᱮᱞᱚᱜ ᱠᱟᱱᱟ ᱛᱚ ᱚᱱᱠᱟ ᱜᱮ ᱱᱮᱛᱟᱨ ᱫᱚ ᱚᱱᱟ ᱴᱷᱤᱠᱟᱹᱱ ᱵᱟᱹᱱᱩᱜᱼᱟ ᱫᱟᱜ ᱡᱟᱯᱩᱫ ᱨᱮᱱᱟᱜ ᱫᱚ᱾
ᱦᱩᱸ ᱟᱵᱚᱦᱟ ᱜᱮ ᱯᱩᱨᱟᱹ ᱪᱮᱧᱡᱽ ᱩᱛᱟᱨ ᱠᱟᱱᱟ᱾
ᱦᱮᱸ
ᱪᱤᱠᱟ. ᱭᱮᱱ ᱛᱟᱯᱮᱭᱟᱭ ᱱᱚᱝᱠᱟ ᱞᱮᱠᱷᱟᱱ᱾
ᱦᱮᱞᱳ
ᱦᱩᱸ
ᱦᱮᱸ ᱛᱚ ᱫᱟᱜ ᱢᱟᱹᱰᱤ ᱠᱚᱫᱚ ᱡᱚᱢ ᱵᱟᱲᱟ ᱦᱩᱭᱮᱱᱟ ᱥᱮ ᱵᱟᱝ?
ᱡᱚᱢ ᱵᱟᱲᱟ ᱦᱚᱸ᱾
ᱚ
ᱦᱩᱭᱮᱱᱟ᱾
ᱦᱩᱭᱮᱱᱟ᱾
ᱟᱯᱮ ᱚᱱᱛᱮ ᱢᱟᱜ ᱢᱚᱬᱮ ᱠᱚ ᱦᱩᱭᱩᱜ ᱜᱮᱭᱟ ᱥᱮ ᱵᱟᱝ-ᱟ?
ᱦᱮᱸ ᱦᱩᱭᱩᱜ ᱜᱮᱭᱟ ᱢᱟᱜ ᱢᱚᱬᱮ ᱠᱚᱦᱚᱸ᱾ ᱵᱷᱟᱜᱤ ᱜᱮ ᱢᱟᱱᱟᱣ ᱦᱩᱭᱩᱜ ᱜᱮᱭᱟ ᱢᱟᱜ ᱢᱚᱬᱮ ᱠᱚᱫᱚ ᱾
ᱚ ᱵᱟᱦᱟ ᱦᱚᱸ
ᱦᱮᱸ ᱵᱟᱦᱟ ᱦᱚᱸ ᱟᱨ ᱟᱯᱮ ᱥᱮᱫ?
ᱟᱞᱮᱥᱮᱱ ᱫᱚ ᱦᱩᱭᱩᱜ ᱜᱮᱭᱟ, ᱛᱚ ᱚᱱᱠᱟ ᱫᱚ ᱵᱟᱝᱠᱚ ᱢᱟᱱᱟᱣ ᱜᱮᱭᱟ᱾
ᱦᱮᱸ ᱟᱨ, ᱟᱨ ᱠᱟᱨᱟᱢ ᱠᱚ ᱦᱩᱭᱩᱜ ᱟᱥᱮ ᱵᱟᱝ ᱠᱟᱨᱟᱢ?
ᱦᱚ ᱠᱟᱨᱟᱢ ᱠᱚᱦᱚᱸ ᱦᱩᱭ ᱫᱚ ᱦᱩᱭᱩᱜᱼᱟ, ᱢᱟᱱᱮ ᱡᱷᱚᱛᱚ ᱦᱚᱲ ᱫᱚ ᱵᱟᱝ ᱚᱠᱚᱭ ᱨᱮᱱ ᱠᱟᱨᱟᱢ ᱵᱚᱸᱜᱟ ᱛᱟᱦᱮᱱᱟ ᱠᱚ ᱵᱚᱝᱥᱚ ᱠᱚᱨᱮ᱾ ᱵᱚᱸᱜᱟ ᱠᱚᱨᱮ ᱚᱠᱚᱭ ᱠᱚᱨᱮ ᱨᱮᱸᱜᱮᱡᱽ ᱚᱜ ᱛᱟᱠᱚ ᱵᱚᱸᱜᱟ ᱩᱱᱠᱩ ᱠᱚᱜᱮ ᱠᱚ ᱠᱚᱨᱟᱣᱟ ᱟᱨᱠᱤ᱾
ᱦᱳᱭ, ᱟᱫᱚ ᱠᱟᱨᱟᱢ ᱨᱮᱱᱟᱜ ᱦᱚᱛᱚ ᱵᱷᱟᱜ ᱢᱮᱱᱟᱜᱼᱟ, ᱡᱮᱨᱚᱠᱚᱢ ᱢᱟᱱᱮ ᱰᱟ. ᱝᱜᱩᱣᱟᱹ ᱠᱟᱨᱟᱢ ᱢᱮᱱᱟᱜᱼᱟ ᱦᱟᱲᱟᱢ ᱠᱟᱨᱟᱢ ᱢᱮᱱᱟᱜᱼᱟ, ᱵᱟᱯᱞᱟ ᱠᱟᱨᱟᱢ ᱢᱮᱱᱟᱜᱼᱟ᱾
ᱦᱩᱸ ᱚᱱᱟ ᱚᱠᱚᱭ ᱚᱠᱟᱞᱮ ᱞᱮᱠᱟ ᱠᱤ ᱡᱟᱱᱤ ᱚᱱᱟ ᱫᱚ ᱵᱟᱹᱧ ᱞᱟᱹᱭ ᱫᱟᱲᱮᱭᱟᱜ ᱠᱟᱱᱟ᱾
ᱦᱮᱸ
ᱟᱞᱮ ᱥᱮᱫ ᱫᱚ ᱵᱤᱥᱤᱨ ᱵᱷᱟᱜᱽ ᱰᱟ. ᱝᱜᱩᱣᱟᱹ ᱠᱟᱨᱟᱢ ᱜᱮ ᱧᱮᱞ ᱦᱩᱭ ᱠᱟᱱᱟ ᱛᱚ᱾
ᱛᱚ ᱟᱵᱮᱱ
ᱦᱮᱸ ᱠᱟᱨᱟᱢ ᱢᱟᱱᱟᱭ ᱜᱮᱭᱟ ᱟᱞᱮᱭᱟ ᱟᱞᱮ ᱟᱹᱛᱩ ᱨᱮ ᱢᱮᱱᱟᱜᱼᱟ ᱯᱨᱚᱛᱤ ᱵᱚᱪᱷᱚᱨ ᱜᱮᱠᱚ ᱢᱟᱱᱟᱣ ᱛᱟᱞᱮᱭᱟ᱾ ᱚᱱᱟ ᱯᱟᱥᱮᱨ ᱟᱛᱩ ᱨᱮ, ᱚᱱᱟ ᱜᱮ ᱧᱮᱞ ᱦᱩᱭ ᱟᱠᱟᱱᱟ ᱚᱱᱟᱜ ᱜᱮ ᱧᱮᱞ ᱦᱩᱭ ᱠᱟᱱᱟ ᱰᱟ. ᱝᱜᱩᱣᱟ. ᱠᱚᱟᱨᱟᱢ ᱜᱮ᱾
ᱚᱦ ᱫᱚ ᱚᱠᱟᱞᱮᱠᱟ ᱦᱩᱭᱩᱜ?
ᱚᱱᱟ ᱫᱚ ᱵᱟᱨᱭᱟ ᱵᱟᱹᱵᱩ ᱜᱤᱫᱽᱨᱟᱹ ᱠᱤᱱ ᱛᱟᱦᱮᱱᱟ ᱩᱱᱠᱤᱱ ᱢᱟᱱᱮ ᱡᱟᱦᱟᱸ ᱠᱩᱨᱢᱩ ᱫᱷᱚᱨᱢᱩ᱾ ᱠᱤᱱ ᱠᱚ ᱛᱤᱸᱜᱩ ᱠᱟᱠᱤᱱᱟ ᱟᱫᱚ ᱩᱱᱠᱤᱱ ᱜᱮ ᱡᱟᱦᱟᱸ
ᱠᱚ ᱪᱟᱞᱟᱜ ᱫᱚ ᱩᱱᱠᱤᱱ ᱜᱮ ᱠᱟᱨᱟᱢ ᱫᱟᱨᱮ ᱠᱤᱱ ᱟᱹᱜᱩᱭᱟ ᱢᱟᱱᱮ ᱩᱱᱠᱤᱱ ᱜᱮ ᱟᱨᱠᱤ ᱢᱤᱫ ᱧᱤᱫᱟᱹ ᱩᱱᱠᱤᱱ ᱫᱚ ᱛᱟᱦᱮᱸᱱ ᱦᱩᱭᱩᱜ ᱛᱟᱹᱠᱤᱱᱟ ᱠᱟᱨᱟᱢ ᱦᱮᱸ ᱡᱟᱹᱯᱤᱫ ᱵᱟᱹᱠᱤᱱ ᱧᱟᱢᱟ ᱟᱨ ᱡᱚᱢ ᱯᱷᱚᱢ ᱛᱚ ᱵᱟᱝ, ᱚᱱᱟ ᱫᱚ ᱵᱟᱝᱠᱤᱱ ᱧᱟᱢᱮᱫ ᱜᱮᱭᱟ ᱟᱯᱟᱛᱚᱛᱚ ᱫᱚ ᱛᱟᱦᱮᱸ ᱜᱮ ᱦᱩᱭᱩᱜ ᱜᱮᱭᱟ᱾ ᱢᱟᱱᱮ ᱢᱤᱫ ᱧᱤᱫᱟᱹ ᱟᱨ ᱢᱤᱫᱼᱼ ᱛᱤᱠᱤᱱ ᱯᱩᱨᱟᱹ ᱯᱟᱞᱚᱱ ᱨᱮ ᱛᱟᱦᱮᱸᱱ ᱦᱩᱭᱩᱜᱼᱟ᱾
ᱚ ᱚᱲᱟᱜ ᱦᱚᱲ ᱦᱚᱸ ᱵᱷᱟᱜᱤ ᱜᱮ ᱯᱟᱞᱚᱱ ᱦᱩᱭᱩᱜ ᱛᱟᱠᱚᱣᱟ ᱛᱚᱼᱼ
ᱦᱮᱸ ᱚᱲᱟᱜ ᱦᱚᱲ ᱜᱮ ᱵᱷᱟᱹᱜᱤ ᱜᱮ, ᱟᱫᱚ ᱚᱱᱟ ᱫᱚ ᱟᱛᱳ ᱥᱳᱞᱳ ᱟᱱᱟ ᱠᱷᱚᱱᱟᱜ ᱠᱚ ᱠᱚᱨᱟᱣ-ᱟ᱾ ᱛᱚ᱾
ᱦᱮᱸ, ᱟᱞᱮ ᱦᱚᱸ ᱢᱟᱱᱮ ᱧᱮᱞ ᱫᱩᱧ ᱧᱮᱞ ᱞᱮᱜ ᱟᱹᱧ ᱤᱱᱠᱟᱹ ᱠᱟᱹᱴᱤᱡ ᱧᱚᱜ ᱨᱮ᱾ ᱤᱧ ᱢᱟᱢᱟ ᱚᱲᱟᱜ ᱨᱮ ᱦᱩᱭ ᱞᱮᱱ ᱛᱟᱦᱮᱸᱫ ᱛᱚ, ᱤᱱᱟᱹᱛᱮ ᱡᱟᱭ ᱦᱳᱠ᱾ ᱤᱧ ᱵᱟᱲᱟᱭᱟ ᱚᱱᱟ ᱠᱟᱨᱟᱢ ᱫᱚ ᱚᱠᱟ ᱞᱮᱠᱟ ᱦᱟᱞᱠᱟ ᱦᱟᱞᱠᱟ᱾
ᱟᱨ ᱟᱹᱰᱤ ᱦᱚᱲ ᱦᱚᱸ ᱟᱸᱡᱚᱢ ᱵᱟᱲᱟ ᱦᱩᱭ ᱟᱠᱟᱱᱟ ᱛᱚ ᱠᱟᱨᱟᱢ ᱵᱟᱫ ᱛᱤ ᱡᱮ ᱢᱟᱜᱽ ᱢᱚᱬᱮᱜ ᱜᱮᱭᱟ ᱠᱚ ᱚᱲᱟᱜ ᱨᱮ᱾ ᱟᱠᱚ ᱢᱟᱱᱮ ᱚᱲᱟᱜ ᱦᱚᱲ ᱡᱩᱫᱤ ᱚᱠᱟ ᱞᱮᱠᱟ ᱟᱨᱠᱤ ᱵᱚᱸᱜᱟ ᱵᱩᱨᱩ ᱠᱚ ᱦᱮᱡ ᱞᱮᱱ ᱠᱷᱟᱱ᱾ ᱢᱟᱜᱽ ᱢᱚᱬᱮᱜ ᱜᱮᱭᱟ ᱠᱚ ᱦᱩᱸ᱾
ᱦᱩᱸ᱾
ᱡᱟᱠᱮ ᱡᱮᱢᱚᱱ ᱟᱨ ᱠᱤ ᱵᱚᱸᱜᱟ ᱵᱩᱨᱩ ᱠᱚ ᱨᱮᱜᱮᱸᱡ ᱠᱷᱟᱱ ᱚᱱᱠᱟ ᱦᱩᱭᱩᱜᱼᱟ ᱟᱫᱚ ᱵᱤᱥᱤᱨ ᱵᱷᱟᱜᱽ ᱡᱟ ᱧᱮᱞ ᱟᱹᱜᱩ ᱦᱩᱭ ᱠᱟᱱᱟ ᱚᱱᱠᱟ ᱜᱮᱛᱚ᱾ ᱵᱟᱰᱟᱭᱚᱜ ᱠᱟᱱᱟ᱾
ᱟᱨ ᱪᱮᱠᱠᱟ ᱦᱩᱭᱩᱜ ᱜᱮᱭᱟ ᱟᱯᱮ ᱚᱱᱛᱮ ᱫᱚ ᱢᱟᱜᱽ ᱢᱚᱬᱮ ᱵᱟᱦᱟ ᱫᱤᱥᱚᱢ ᱥᱮ ᱱᱚᱝᱠᱟ ᱮᱢᱱᱤ?
ᱫᱤᱥᱚᱢ ᱦᱮᱸ ᱫᱤᱥᱚᱢ ᱢᱟᱜᱽ ᱢᱚᱬᱮ ᱦᱚᱸ ᱦᱩᱭᱩᱜ ᱜᱮᱭᱟ᱾
ᱦᱚᱸ᱾
ᱥᱩᱨᱼᱥᱩᱨ ᱜᱮ ᱢᱮᱱᱟᱜ-ᱟ ᱛᱚ ᱵᱟᱨ ᱴᱷᱮᱡ ᱜᱮ ᱦᱩᱭᱩᱜᱼᱟ ᱥᱩᱨᱼᱥᱩᱨ ᱜᱮ᱾ ᱢᱤᱫᱴᱟᱝ ᱟᱞᱮᱭᱟᱜ ᱵᱟᱡᱟᱨ ᱨᱮ ᱦᱩᱭᱩᱜᱼᱟ, ᱟᱨ ᱢᱤᱫᱴᱟᱝ ᱟᱛᱩ ᱨᱮ ᱢᱤᱫᱴᱟᱝ ᱢᱮᱱᱟᱜᱼᱟ᱾
ᱚᱻ
ᱢᱟᱱᱮ ᱢᱤᱫᱴᱮᱱ ᱫᱤᱱ ᱨᱮᱜᱮ ᱦᱩᱭᱩᱜᱼᱟ ᱚᱸᱰᱮ ᱫᱚ᱾ ᱵᱷᱟᱜᱮ ᱜᱮᱠᱚ ᱦᱚᱲᱚᱜᱼᱟ ᱢᱟᱱᱮ ᱵᱟᱨ ᱡᱟᱭᱜᱟ ᱨᱮᱜᱮ ᱱᱟᱝᱠᱟ ᱠᱚ ᱦᱚᱲᱚᱜᱼᱟ ᱢᱟᱱᱮ ᱦᱚᱲ ᱵᱟᱠᱚ ᱥᱚᱦᱚᱵᱼᱟ ᱟᱨᱠᱤ᱾ ᱟᱨ ᱱᱤᱭᱟᱹ ᱫᱷᱟᱣ ᱫᱚ ᱯᱚᱨᱚᱵᱽ ᱮᱱᱮᱡ ᱠᱚ ᱵᱟᱝ ᱫᱚᱦᱚ ᱦᱩᱭ ᱞᱮᱱᱟ ᱵᱷᱳᱴ ᱥᱟᱢᱱᱮ ᱠᱷᱟᱹᱛᱤᱨ ᱵᱟᱠᱚ ᱫᱚᱦᱚ ᱞᱮᱫᱟ᱾ ᱩᱱᱫᱚ ᱵᱷᱳᱴ ᱥᱟ, ᱦᱮᱸ ᱯᱚᱨᱚᱵᱽ ᱮᱱᱮᱡ ᱦᱩᱭᱩᱜ ᱜᱮᱭᱟ᱾
ᱚᱻ
ᱟᱫᱚ ᱵᱷᱳᱴ ᱥᱟᱢᱱᱮ ᱦᱚᱛᱮᱡ ᱛᱮ ᱟᱫᱚ ᱵᱟᱠᱚ ᱫᱚᱦᱚ ᱦᱚᱪᱚᱣᱟᱜ ᱠᱚᱣᱟ ᱡᱮ ᱵᱟᱝᱜᱮ ᱟᱫᱚ ᱨᱟᱹᱥᱠᱟᱹ ᱫᱚᱯᱮ ᱨᱟᱹᱥᱠᱟᱹ ᱫᱟᱲᱮᱭᱟᱜᱼᱟ, ᱟᱫᱚ ᱯᱚᱨᱚᱵᱽ ᱮᱱᱮᱡ ᱫᱚᱦᱚ ᱵᱟᱝ ᱜᱟᱱᱚᱜᱼᱟ᱾
ᱦᱩᱸᱻ
ᱩᱱᱫᱚ ᱵᱷᱳᱴ ᱥᱟᱢᱱᱮ ᱨᱮᱜᱮ ᱛᱟᱦᱮᱸᱜ ᱠᱟᱱᱟ ᱛᱚ᱾
ᱦᱮᱸ ᱵᱷᱳᱴ ᱥᱚᱢᱚᱭ ᱫᱚ ᱪᱮᱫ ᱦᱚᱸ ᱵᱟᱠᱚ ᱤᱭᱟᱹ ᱦᱚᱪᱚᱣᱟᱜ ᱜᱮᱭᱟ, ᱵᱟᱠᱚ ᱯᱟᱨᱚᱵᱽ ᱠᱚ ᱵᱟᱠᱚ ᱦᱩᱭ ᱦᱚᱪᱚᱣᱟᱜ ᱜᱮᱭᱟ᱾
ᱟᱫᱚ ᱚᱠᱛᱚ ᱠᱚᱦᱚᱸ ᱛᱚ ᱥᱮᱴᱮᱨ ᱦᱮᱡ ᱮᱱᱟ, ᱟᱫᱚ ᱱᱚᱝᱠᱟ ᱜᱮ ᱜᱟᱞᱢᱟᱨᱟᱜ ᱦᱩᱭᱩᱜᱼᱟ᱾
ᱦᱚᱸ ᱦᱚᱸ ᱴᱷᱤᱠ ᱟᱪᱷᱮ᱾
ᱦᱩᱸ ᱦᱮᱸ᱾